ᱟᱹᱣ ᱜᱚᱝᱠᱮ ᱡᱚᱦᱟᱨ ᱜᱮ!
ᱦᱮᱸ ᱡᱚᱦᱟᱨ ᱜᱮ,
ᱦᱮᱸ, ᱪᱮᱫ ᱵᱤᱱ ᱪᱤᱠᱟᱹᱭᱮᱜ ᱛᱟᱦᱮᱞᱮ?
ᱱᱚᱜᱼᱚᱭ ᱢᱟᱴᱷ ᱥᱮᱫ ᱫᱟᱬᱟᱱ ᱦᱮᱡ ᱦᱩᱭ ᱠᱟᱱᱟ ᱾
ᱱᱟᱯᱟᱭ ᱜᱮ ᱢᱮᱱᱟᱜ ᱵᱮᱱᱟ ᱛᱚ?
ᱦᱮᱸ ᱱᱟᱯᱟᱭ ᱜᱮ ᱦᱮᱸᱱᱟᱜ ᱞᱤᱧᱟ, ᱟᱹᱵᱮᱱ ᱜᱮ ᱪᱮᱫ ᱞᱮᱠᱟ ᱦᱮᱱᱟᱜ ᱵᱤᱱᱟ?
ᱟᱹᱞᱤᱧ ᱦᱚᱸᱻᱡ ᱵᱚᱸᱜᱟ ᱵᱩᱨᱩᱣᱟᱜ ᱛᱷᱩᱢ ᱫᱟᱲᱮ ᱛᱮᱦᱮᱸ ᱠᱷᱚᱱ ᱫᱚ ᱱᱟᱯᱟᱭ ᱜᱮ ᱢᱮᱱᱟᱜ ᱟᱠᱟᱫ ᱞᱤᱧᱟᱹ ᱾
ᱩᱸ ᱱᱟᱯᱟᱭ ᱛᱟᱦᱮᱸ ᱞᱮᱱᱠᱷᱟᱡ ᱜᱮ ᱵᱷᱟᱹᱜᱤ᱾
ᱦᱚᱸ᱾ ᱮ ᱛᱟᱦᱮᱞᱮ ᱪᱟᱥ ᱥᱚᱢᱚᱭ ᱫᱚ ᱜᱳᱰᱳ ᱠᱚᱫᱚ ᱯᱮ ᱜᱚᱡ ᱵᱟᱲᱟ ᱠᱚᱣᱟ ᱥᱮ ᱵᱟᱝ, ᱡᱚᱢ ᱠᱚᱣᱟ ᱥᱮ ᱵᱟᱝ ᱜᱩᱰᱩ ᱠᱚ?
ᱮᱸ ᱪᱟᱥ ᱥᱚᱢᱚᱭ ᱫᱚ ᱦᱟᱸᱜ ᱚᱸᱠᱟ ᱜᱩᱰᱩ ᱜᱚᱡ ᱫᱚ ᱦᱟᱸᱜ ᱵᱟᱝ ᱦᱩᱭᱩᱜᱼᱟ, ᱤᱪᱟᱹ ᱠᱷᱚᱱ ᱫᱚ ᱦᱟᱸᱜ ᱩᱸ ᱪᱟᱥ ᱨᱮ ᱦᱟᱸᱜ ᱠᱩᱨᱩ ᱢᱩᱴᱩ ᱦᱩᱭᱩᱜᱼᱟ ᱥᱮ ᱵᱮᱥᱤ ᱪᱟᱥ ᱥᱮᱫ᱾ ᱫᱷᱮᱭᱟᱱ ᱮᱢᱟ ᱦᱩᱭᱩᱜᱼᱟᱸ, ᱟᱫᱚ ᱩᱱᱟᱹᱜ ᱫᱚ ᱵᱟᱝ ᱤᱭᱟᱹ ᱦᱩᱭᱩᱜᱼᱟ, ᱟᱫᱚ ᱦᱟᱸᱜ ᱩᱸᱠᱩ ᱟᱲᱮ ᱨᱮ ᱜᱮ ᱡᱟᱦᱟᱸᱭ ᱢᱮᱱᱟᱜ ᱠᱟᱜ ᱠᱚ ᱜᱩᱰᱩ ᱦᱟᱸᱜ ᱩᱸᱠᱩ ᱦᱟᱸᱜ ᱩᱸᱠᱩ ᱫᱚ ᱯᱟᱹᱥᱤ ᱫᱟᱨᱮ ᱛᱮ ᱦᱟᱸᱜ ᱦᱚᱭ ᱵᱮᱨᱦᱟ ᱚᱰᱟᱴ ᱴᱩᱜ ᱦᱩᱭᱩᱜᱼᱟ, ᱥᱮᱛᱟᱜ ᱨᱮ ᱦᱟᱸᱜ ᱡᱩᱫᱤ ᱯᱟᱹᱥᱤ ᱠᱟᱫᱮ ᱚᱱᱠᱟ ᱫᱷᱟᱨᱟ ᱛᱮᱜᱮ ᱦᱟᱸᱜ ᱵᱮᱥᱤ ᱫᱚ ᱤᱭᱟᱹ ᱠᱚ ᱜᱚᱡ ᱠᱚ ᱦᱩᱭᱩᱜᱼᱟ, ᱟ
ᱢᱟᱱᱮ ᱦᱟᱱᱮ ᱤᱭᱟᱹ ᱥᱚᱢᱚᱭ ᱢᱟᱱᱮ ᱡᱚᱠᱦᱚᱱ ᱦᱟᱸᱜ ᱟᱸ ᱵᱤᱞᱤᱜᱼᱟ ᱜᱮᱞᱮᱜᱼᱟ ᱩᱱ ᱥᱚᱢᱚᱧ ᱢᱟ᱾
ᱦᱮᱸ ᱦᱮᱸ ᱚᱸᱠᱟ ᱜᱮ ᱮᱠᱷᱚᱱ ᱦᱚᱸ ᱦᱮᱡ ᱫᱚᱠᱚ ᱦᱩᱭᱩᱜ ᱜᱮᱭᱟ ᱦᱟᱸᱜ, ᱢᱟᱱᱮ ᱚᱸᱠᱟ ᱟᱲᱮ ᱨᱮ ᱦᱟᱸᱜ ᱠᱚ ᱛᱟᱦᱮᱸᱱᱟ ᱢᱤᱫ ᱵᱟᱨᱭᱟ ᱦᱟᱸᱜ ᱡᱟᱦᱟᱸᱭ ᱫᱚ ᱦᱟᱸᱜ ᱢᱟᱨᱮ ᱠᱚᱠᱚ ᱢᱮᱛᱟ ᱠᱚ ᱠᱟᱱ ᱢᱟᱨᱮ ᱜᱩᱰᱩ ᱱᱩᱭ ᱫᱚ ᱦᱟᱸᱜ ᱦᱳᱧ ᱡᱟᱦᱟᱸ ᱠᱩ ᱯᱟᱥᱮ ᱳᱰᱟᱹᱜ ᱦᱚᱴᱚ ᱟᱠᱚ ᱦᱩᱭᱩᱜᱼᱟ, ᱩᱸᱠᱩ ᱜᱚ ᱦᱩᱠ ᱱᱮᱛᱟᱨ ᱫᱚ ᱚᱸᱠᱟ ᱜᱮ᱾ ᱟᱨ ᱡᱚᱠᱷᱚᱱ ᱦᱟᱸᱜ ᱦᱩᱲᱩ ᱵᱤᱞᱤᱜ ᱮᱢ ᱞᱟᱹᱭ ᱠᱮᱫᱟ, ᱛᱚᱠᱷᱚᱱ ᱫᱚ ᱦᱟᱸᱜ ᱚᱱᱟ ᱯᱟᱹᱥᱤ ᱚᱰᱟᱣ ᱚᱴᱚ ᱟᱠᱚᱣᱟᱭ ᱛᱚᱠᱷᱚᱱ ᱫᱚ ᱰᱷ ᱡᱟᱹᱥᱛᱤ ᱧᱚᱜ ᱜᱮ ᱠᱚ ᱵᱟᱹᱥᱤᱜ
ᱟᱫᱚ ᱜᱚᱝᱠᱮ ᱜᱚᱰᱳ ᱡᱤᱞ ᱫᱚ ᱪᱤᱜ ᱠᱟᱛᱮ ᱵᱤᱥᱤ ᱡᱚᱢ ᱵᱮᱱ ᱠᱩᱥᱤᱭᱟ ᱵᱷᱟᱹᱡᱤ ᱠᱟᱛᱮᱜ ᱞᱟᱜ ᱠᱟᱛ ᱠᱟᱛᱮ ᱨᱟᱯᱟᱜ ᱠᱟᱛᱮᱜ ᱥᱮ ᱜᱚᱝᱠᱮ ᱚᱱᱠᱟ ᱯᱤᱴᱷᱟᱹ ᱠᱟᱛᱮᱜ ᱚᱠᱟᱴᱟᱜ ᱡᱟᱹᱥᱛᱤ ᱵᱤᱱ
ᱟᱨ ᱦᱟᱸᱜ ᱟᱲᱮ ᱜᱩᱰᱩ ᱫᱚ ᱦᱟᱸᱜ ᱱᱚᱝᱠᱟ ᱠᱩᱥᱤᱭᱟᱜᱼᱟ ᱦᱟᱸᱜ ᱚᱱᱮ ᱡᱚᱛᱚ ᱨᱚᱠᱚᱢ ᱠᱟᱛᱮᱜ ᱜᱤ ᱡᱚᱢ ᱦᱩᱭ ᱠᱟᱱᱟ ᱟᱫᱚ ᱦᱟᱸᱜ ᱞᱟᱫ ᱠᱟᱛᱮᱜ ᱜᱮ ᱦᱟᱸᱜ ᱢᱟᱱᱮ ᱵᱷᱟᱜᱤ ᱥᱤᱵᱤᱞ ᱫᱚᱞᱤᱧ ᱵᱩᱡᱽ ᱟᱠᱟᱜᱟ᱾
ᱦᱳᱭ ᱞᱟᱫ ᱠᱟᱛᱮᱜ ᱜᱮ ᱡᱤᱞ ᱠᱚᱫᱚ ᱟᱹᱰᱤ ᱡᱟᱹᱥᱛᱤ ᱥᱤᱵᱤᱞ ᱜᱮᱭᱟ ᱟᱫᱚ ᱜᱚᱢᱠᱮ ᱚᱠᱟ ᱞᱮᱠᱟ᱾ ᱪᱮᱫ ᱡᱤᱞ ᱞᱟᱫ ᱠᱟᱛᱮᱜ ᱵᱷᱟᱜᱮ ᱵᱩᱡᱷᱟᱜ-ᱟ ᱜᱚᱜᱠᱮ ᱚᱱᱠᱟ ᱵᱮᱱ ᱡᱚᱢ ᱵᱟᱲᱟᱣ ᱟᱠᱟᱫ ᱜᱮᱭᱟ ᱥᱮ ᱵᱟᱝ?
ᱟᱹᱞᱤ ᱫᱚᱞᱤᱧ ᱡᱚᱢ ᱠᱟᱜ ᱜᱮᱭᱟ ᱦᱟᱜ ᱮᱠᱷᱚᱱ ᱫᱚ ᱚᱱᱠᱟ ᱫᱚ ᱦᱟᱸᱜ ᱡᱚᱛᱚ ᱡᱤᱞ ᱜᱮᱞᱤᱧ ᱡᱚᱢ ᱠᱟᱜ ᱜᱮᱭᱟ ᱦᱟᱜ ᱡᱮᱢᱚᱱ ᱜᱩᱰᱨᱤ ᱠᱚ, ᱜᱩᱰᱩ ᱠᱚ ᱪᱮᱬᱮ ᱠᱚᱦᱚᱸ, ᱰᱟᱵ ᱪᱮᱬᱮ ᱠᱚ, ᱰᱟᱹᱠ ᱠᱚ, ᱟᱨ ᱦᱮᱱᱟᱜ ᱜᱮᱭᱟ ᱟᱨ ᱦᱟᱝ ᱠᱩ ᱚᱱᱮᱠ ᱨᱚᱠᱚᱢ ᱠᱩ ᱯᱚᱛᱟᱢ ᱦᱚᱸ ᱵᱟᱨᱯᱮ ᱨᱚᱠᱚᱢ ᱢᱮᱱᱟᱜ ᱠᱟᱜ ᱠᱚᱣᱟ ᱦᱟᱸᱜ᱾ ᱵᱷᱚᱧᱡ ᱠᱩ ᱠᱚᱜ ᱠᱚᱣᱟ ᱛᱚ ᱚᱱᱟ ᱠᱚ ᱨᱤᱱᱤᱡ ᱱᱚᱝᱠᱟ ᱜᱩᱱᱰᱨᱤ ᱭᱟᱜ ᱛᱮ ᱦᱟᱸᱜ ᱵᱷᱟᱹᱜᱮ ᱦᱟᱸᱜ ᱥᱤᱵᱤᱞ ᱟᱠᱟᱜ ᱞᱤᱧᱟᱹ᱾
ᱜᱩᱰᱨᱤ ᱡᱤᱞ ᱜᱮ ᱦᱟᱸᱜ᱾
ᱦᱳᱭ ᱦᱳᱭ ᱚᱱᱠᱟ ᱞᱟᱭ ᱞᱟᱫ ᱠᱟᱛᱮᱫ ᱫᱚ ᱟᱨ ᱥᱤᱵᱤᱞ ᱫᱚ ᱟᱹᱰᱤ ᱜᱮ ᱡᱚᱛᱚ ᱡᱤᱞ ᱜᱮ ᱢᱚᱴᱟᱢᱩᱴᱤ ᱫᱚ ᱵᱷᱟᱜᱤ ᱜᱮ ᱥᱤᱵᱤᱞᱟ᱾
ᱟᱯᱮ ᱫᱚᱯᱮ ᱥᱮᱱᱫᱽᱨᱟᱭ ᱛᱮᱦᱮᱱᱟ ᱥᱮ ᱵᱟᱝᱟ?
ᱦᱳᱭ ᱥᱮᱸᱫᱽᱨᱟ ᱵᱟᱲᱟ ᱦᱩᱭᱩᱜ ᱜᱮᱭᱟ ᱟᱞᱮ ᱫᱚ ᱚᱱᱠᱟ ᱞᱮᱠᱟ ᱫᱚ ᱵᱤᱨ ᱫᱤᱥᱚᱢ ᱠᱟᱱᱟᱞᱮ ᱚᱱᱟ ᱵᱤᱨ ᱠᱚᱨᱮ ᱜᱮᱞᱮ ᱥᱮᱫᱨᱟ ᱵᱟᱲᱟᱭ ᱜᱮᱭᱟ᱾ ᱟᱫᱚᱞᱮ ᱜᱚᱡ ᱫᱚᱞᱮ ᱜᱚᱡ ᱠᱚᱜᱮᱭᱟ ᱜᱮᱭᱟ᱾ ᱟᱫᱚ ᱟᱫᱚ ᱜᱚᱝᱠᱮ ᱟᱯᱮ ᱫᱚ ᱯᱮ ᱪᱮᱜ ᱞᱮᱠᱟ ᱯᱮ ᱥᱮᱸᱫᱽᱨᱟᱭ ᱜᱮᱭᱟ ᱟᱹᱰᱤ ᱡᱟᱹᱥᱛᱤ ᱜᱮᱛᱚ
ᱚᱱᱟ ᱪᱟᱹᱫ ᱵᱟᱹᱭᱥᱟᱹᱠᱷ ᱥᱚᱢᱚᱭ ᱫᱚ ᱦᱟᱸᱜ ᱥᱚᱨᱦᱚ ᱜᱚᱡ ᱞᱮ ᱦᱮᱞᱟᱜ ᱛᱮ ᱛᱚᱠᱷᱚᱱ ᱫᱚ ᱥᱤᱛᱩᱝ ᱛᱤ ᱛᱟᱨᱯᱮ ᱛᱚᱛᱚ ᱠᱷᱚᱱ ᱫᱚ ᱦᱟᱸᱜ ᱡᱟᱸᱵᱲᱩ ᱟᱨ ᱨᱚᱲ ᱠᱚ ᱩᱰᱩᱠᱚᱜ ᱛᱟᱦᱮᱸ ᱦᱟᱱᱟ ᱜᱮᱥ ᱤᱭᱟᱹᱛᱮ᱾ ᱛᱚᱠᱷᱚᱱ ᱞᱮ ᱦᱮᱞᱮᱜ ᱛᱟᱦᱮᱱ ᱜᱮᱭᱟ ᱧᱟᱢᱚᱜ ᱛᱮᱦᱮᱱᱟᱠᱩ᱾
ᱟᱫᱚ ᱜᱚᱝᱠᱮ ᱛᱟᱦᱚᱞᱮ ᱦᱤᱞᱳᱜ ᱜᱚᱝᱠᱮ ᱨᱚᱲ ᱟᱲᱟᱝ ᱵᱮᱱ ᱟᱸᱡᱚᱢ ᱮᱫᱟ ᱥᱮ ᱵᱟᱝ?
ᱦᱮᱸ ᱦᱮᱸ ᱞᱟᱹᱭ ᱵᱮᱱ ᱟᱸᱡᱚᱢᱚᱜ ᱠᱟᱱ ᱜᱮᱭᱟ᱾
ᱟᱫᱚ ᱜᱚᱝᱠᱮ ᱪᱟᱥ ᱠᱟᱹᱢᱤ ᱫᱚᱯᱮ ᱛᱤᱱᱟᱹᱜ ᱥᱟᱺᱜᱤᱧ ᱠᱮᱫᱟ ᱛᱟᱦᱞᱮ ᱠᱷᱟᱱ ᱫᱚ?
ᱪᱟᱥ ᱠᱟᱹᱢᱤ ᱫᱚᱞᱮ ᱦᱚᱜᱚᱭ ᱞᱮ ᱯᱩᱨᱟᱹᱣ ᱟᱹᱜᱩᱣ ᱠᱟᱫᱟ ᱦᱟᱸᱜ ᱟᱨ ᱢᱤᱫ ᱵᱟᱨ ᱫᱷᱟᱣ ᱜᱟᱱ ᱦᱟᱸᱜ ᱫᱟᱜ ᱛᱟᱞᱟ ᱞᱮᱠᱟᱛᱮ ᱢᱟᱨᱮ ᱞᱮᱴᱳᱜ-ᱟ
ᱟᱫᱚ ᱜᱚᱝᱠᱮ ᱛᱟᱦᱚᱞᱮ ᱵᱚᱞ ᱠᱚᱫᱚ ᱵᱮᱱ ᱠᱷᱮᱞ ᱵᱟᱲᱟᱜ ᱜᱮᱭᱟ ᱥᱮ ᱵᱟᱝ?
ᱦᱮᱸ ᱵᱚᱞ ᱜᱚᱫᱚ ᱦᱟᱸᱜ ᱞᱤᱧ ᱠᱷᱮᱞ ᱵᱟᱲᱟᱜ ᱜᱮᱭᱟ ᱦᱟᱸᱜ ᱱᱤᱛᱚᱜ ᱦᱚᱸ ᱵᱚᱞ ᱜᱚᱰᱟ ᱥᱮᱜ ᱨᱮᱜᱮ ᱦᱮᱱᱟᱜ ᱠᱟᱜ ᱞᱤᱧᱟ ᱦᱟᱸᱜ᱾ ᱟᱫᱚ ᱵᱚᱞ ᱠᱚᱫᱚ ᱞᱤᱧ ᱠᱷᱮᱞᱳᱜ ᱛᱟᱦᱮᱱ ᱜᱮᱭᱟ ᱦᱟᱸᱜ᱾ ᱮᱠᱷᱚᱱ ᱫᱚ ᱦᱟᱸᱜ ᱵᱟᱞᱤᱧ ᱠᱷᱮᱞᱳᱜ ᱠᱟᱱᱟ ᱪᱟᱥ ᱨᱮ ᱵᱮᱥᱤ ᱠᱩᱨᱩᱢᱩᱴᱩ ᱦᱩᱭ ᱠᱟᱱᱟ ᱦᱟᱸᱜ ᱵᱚᱞ ᱠᱷᱮᱞ ᱫᱚ ᱦᱟᱸᱜ ᱩᱱᱟᱹᱜ ᱫᱚ ᱵᱟᱝ ᱧᱮᱞ ᱦᱳᱭᱳᱜ ᱠᱟᱱᱟ᱾ ᱟᱫᱚ ᱱᱤᱛᱳᱜ ᱫᱚ ᱦᱟᱸᱜ ᱯᱷᱤᱨᱤ ᱦᱮᱱᱟᱜ ᱛᱟᱞᱤᱧᱟ ᱢᱟᱱᱮ ᱪᱟᱥ ᱠᱚ ᱪᱟᱞᱟᱣ ᱦᱩᱭ ᱞᱮᱱᱟ ᱥᱮ ᱮᱱᱟᱱᱚᱜ, ᱟᱫᱚ ᱦᱮᱡ ᱠᱟᱛᱮᱜ ᱦᱟᱸᱜ ᱱᱟᱥᱮᱱᱟᱜ ᱢᱟᱴᱷ ᱥᱮᱫ ᱦᱮᱡ ᱦᱳᱭ ᱟᱠᱟᱱᱟ ᱜᱤᱫᱽᱨᱟᱹ ᱠᱚᱠᱚ ᱦᱮᱡ ᱟᱠᱟᱱ ᱜᱮᱭᱟ ᱾ ᱟᱫᱚ ᱩᱱᱠᱩ ᱥᱟᱯᱳᱴ ᱞᱟᱹᱭ ᱛᱮ ᱢᱟᱱᱮ ᱠᱚᱲᱟ ᱠᱚ ᱦᱮᱡ ᱟᱠᱟᱱᱟ ᱞᱮ ᱚᱱᱠᱟ ᱜᱮ ᱟᱫᱚ ᱯᱷᱤᱨᱤ ᱦᱮᱱᱟᱜ ᱟᱠᱟᱫ ᱞᱤᱧᱟᱹ ᱱᱤᱛᱚᱜ ᱫᱚ ᱟᱫᱚ ᱱᱚᱛᱮᱧ ᱦᱮᱡ ᱠᱟᱱᱟ ᱢᱟᱴ ᱥᱮᱫ ᱟᱫᱚ ᱮᱠᱷᱚᱱ ᱫᱚ ᱵᱟᱹᱞᱤᱧ ᱠᱷᱮᱞᱳᱜ ᱠᱟᱱᱟ ᱟᱫᱚ ᱞᱤᱧ ᱠᱷᱮᱞᱳᱱ ᱦᱩᱭᱩᱜᱼᱟ ᱦᱟᱸᱜ ᱾
ᱟᱵᱮᱱ ᱵᱮᱱ ᱠᱩᱥᱤᱭᱟᱜ ᱛᱟᱦᱮᱸᱜ ᱜᱮᱭᱟ ᱵᱚᱞ ᱠᱷᱮᱞ ᱥᱮ ᱪᱮᱫ?
ᱦᱳᱭ ᱠᱩᱥᱤ ᱫᱚᱞᱤᱧ ᱠᱩᱥᱤᱭᱟᱜ ᱜᱮᱭᱟᱞᱤᱧ ᱤᱧ ᱦᱚᱸ ᱚᱱᱠᱟ ᱞᱮᱠᱟ ᱠᱷᱮᱞ ᱵᱟᱲᱟᱜ ᱜᱮᱭᱟᱞᱤᱧ ᱟᱫᱚ ᱟᱵᱮᱱ ᱵᱮᱱ ᱞᱟᱹᱭ ᱠᱮᱫ ᱞᱮᱠᱟ ᱟᱵᱚ ᱫᱚ ᱪᱟᱥᱵᱟᱥ ᱨᱮᱜᱮ ᱚᱱᱠᱟ ᱵᱚᱱ ᱛᱟᱦᱮᱱ ᱜᱮᱭᱟ ᱪᱟᱥ ᱵᱟᱠᱷᱟᱡ ᱫᱚ ᱚᱱᱠᱟ ᱞᱮᱠᱟ ᱦᱚᱸ ᱦᱮᱸ ᱵᱟᱝ ᱜᱟᱱᱚᱜ ᱛᱟᱵᱚᱱᱟ ᱟᱫᱚ ᱪᱟᱥ ᱨᱮ ᱠᱩᱨᱩᱢᱩᱴᱩ ᱦᱩᱭ ᱠᱟᱱ ᱛᱮ ᱚᱱᱠᱟ ᱞᱮᱠᱟ ᱟᱫᱚ ᱱᱤᱛ ᱫᱚ ᱵᱟᱝ ᱵᱤᱱ ᱪᱟᱞᱟᱜ ᱠᱟᱱᱟ ᱜᱚᱰᱟ ᱥᱮᱫ ᱫᱚ ᱟᱫᱚ ᱪᱟᱥ ᱠᱚ ᱦᱮᱸ ᱯᱩᱨᱟᱹᱣ ᱵᱟᱲᱟ ᱞᱮᱱᱠᱷᱟᱡ ᱫᱚ ᱚᱱᱛᱮ ᱵᱚᱞ ᱠᱷᱮᱞ ᱠᱚ ᱚᱱᱛᱮ ᱠᱩᱨᱩᱢᱩᱴᱩᱭ ᱦᱩᱭᱩᱜᱼᱟ ᱦᱟᱸᱜ ᱾ ᱦᱩᱸ ᱾
ᱟᱯᱮ ᱫᱚ ᱛᱟᱦᱚᱞᱮ ᱢᱟᱱᱮ ᱯᱨᱟᱭᱤᱡ ᱠᱚᱫᱚ ᱯᱮ ᱟᱹᱜᱩ ᱵᱟᱲᱟᱣ ᱠᱟᱜ ᱜᱮᱭᱟ ᱥᱮ ᱵᱟᱝ?
ᱦᱳᱭ ᱟᱹᱜᱩ ᱵᱟᱲᱟ ᱦᱩᱭ ᱠᱟᱱ ᱜᱮᱭᱟ, ᱚᱱᱠᱟ ᱫᱚᱢᱮ ᱢᱟᱨᱟᱝ ᱟᱜ ᱫᱚ ᱵᱟᱝ ᱨᱮᱦᱚᱸ ᱪᱷᱳᱴᱳ ᱠᱷᱟᱴᱳ ᱫᱚ ᱾
ᱢᱟᱱᱮ ᱟᱞᱮ ᱥᱮᱫ ᱫᱚ ᱦᱟᱸᱜ ᱱᱚᱝᱠᱟ ᱦᱟᱸᱜ ᱠᱚ ᱠᱷᱮᱞᱳᱜ ᱛᱟᱦᱮᱸᱜ ᱯᱨᱟᱭᱤᱡᱽ ᱫᱚᱠᱚ ᱮᱢᱚᱜ ᱛᱟᱦᱮᱸᱜ ᱡᱮ ᱥᱤᱢ, ᱥᱩᱠᱨᱤ ᱱᱩᱠᱩ ᱯᱳᱞᱴᱨᱤ ᱫᱚ ᱡᱟᱦᱟᱸ ᱠᱚ ᱢᱮᱛᱟ ᱠᱚ ᱠᱟᱱ ᱱᱩᱦᱩᱭ ᱠᱩ ᱟᱸᱻ ᱯᱚᱭᱥᱟ ᱦᱚᱸ ᱦᱩᱭᱩᱜ ᱛᱟᱦᱮᱸᱜ ᱜᱮ ᱦᱩᱭ ᱫᱚ ᱟᱯᱮ ᱫᱚ ᱪᱮᱫ ᱞᱮᱠᱟ ᱵᱮᱥᱤ ᱯᱮ ᱠᱷᱮᱞᱳᱜ ᱛᱟᱦᱮᱸᱜ ᱢᱟᱱᱮ ᱯᱚᱭᱥᱟ ᱥᱮ, ᱢᱟᱱᱮ ᱥᱩᱠᱨᱤᱭᱟᱜ? ᱥᱮ ᱥᱤᱢᱟᱜ ᱦᱳᱭ ᱚᱠᱟ ᱞᱟᱹᱭ ᱢᱮᱥᱮ ᱛᱷᱚᱲᱟ?
ᱟᱞᱮ ᱦᱚᱸ ᱚᱱᱠᱟ ᱞᱮᱠᱟ ᱫᱚ ᱯᱚᱭᱥᱟ ᱠᱚᱦᱚᱸ ᱠᱷᱮᱞ ᱦᱩᱭᱩᱜ ᱜᱮᱭᱟ, ᱯᱚᱞᱴᱤ ᱠᱚᱦᱚᱸ, ᱥᱩᱠᱨᱤ ᱠᱚᱦᱚ ᱠᱷᱮᱞ ᱢᱟ ᱦᱩᱭᱩᱜ ᱜᱮᱭᱟ ᱾ ᱦᱚᱸ ᱴᱷᱤᱠ ᱜᱮᱭᱟ ᱾
ᱥᱩᱠᱨᱤ ᱜᱮ ᱦᱮᱸ ᱥᱮ?
ᱦᱩᱸ ᱾
ᱦᱮᱞᱳ ᱜᱚᱝᱠᱮ ᱾
ᱦᱳᱭ ᱦᱳᱭ ᱜᱚᱝᱠᱮ ᱞᱟᱹᱭ ᱵᱮᱱ ᱾ ᱦᱮᱞᱳ ᱾
ᱦᱮᱞᱳ ᱾